ᱦᱮᱞᱳ
ᱦᱮᱸ ᱟᱨ ᱦᱚᱲ ᱟᱸᱡᱚᱢᱚᱜ ᱠᱟᱱ ᱜᱮᱭᱟ ᱤᱧᱟᱹᱜ
ᱦᱮᱸ ᱟᱸᱡᱚᱢᱚᱜ ᱠᱟᱱᱟᱹᱧ
ᱛᱟᱦᱮᱱᱚᱜ ᱡᱚᱦᱟᱨ ᱜᱤ
ᱡᱚᱦᱟᱨ ᱜᱮ ᱡᱚᱦᱟᱨ ᱜᱤ ᱦᱮᱸ ᱛᱚ ᱟᱹᱰᱤ ᱧᱤᱫᱟᱹᱭᱮᱱᱟ ᱦᱮᱸ ᱛᱚ ᱛᱤᱨᱮᱵᱮᱱ ᱡᱟᱹᱯᱤᱫᱟ
ᱡᱟᱯᱤᱫᱟᱞᱤᱧ ᱦᱟᱸᱜ ᱢᱤᱫᱴᱮᱱ ᱵᱟᱨᱭᱟ ᱜᱟᱱ ᱠᱚᱞ ᱞᱤᱧ ᱠᱚᱞ ᱯᱩᱨᱟᱹᱣ ᱠᱟᱜ ᱜᱤ ᱛᱟᱨᱯᱚᱨ ᱦᱟᱸᱜ ᱞᱤᱧ ᱡᱟᱹᱯᱤᱫᱟ
ᱟᱪᱪᱷᱟ ᱟᱪᱪᱷᱟ ᱪᱷᱟ ᱪᱷᱟ ᱪᱷᱟ ᱟᱹᱰᱤ ᱱᱟᱯᱟᱭ ᱠᱟᱛᱷᱟ ᱦᱮᱸ ᱛᱚ ᱧᱤᱫᱟᱹ ᱵᱮᱲᱟ ᱢᱟᱛᱚ ᱱᱚᱜ ᱱᱚᱝᱠᱟ ᱦᱮᱸ ᱟ ᱵᱚᱱ ᱨᱚᱲ ᱵᱟᱲᱟᱭᱮᱫ ᱜᱮᱭᱟ ᱛ ᱢᱤᱫᱴᱤᱡ ᱟᱨ ᱪᱮᱫ ᱚᱱᱟ ᱴᱚᱯᱤᱠ ᱟᱨ ᱪᱮᱫ ᱞᱟᱹᱭ ᱵᱮᱱ ᱥᱮ ᱦᱮᱸ ᱟᱵᱮᱱ ᱦᱚᱸ ᱟᱹᱰᱤ ᱜᱷᱟᱹᱲᱤᱡᱽ ᱜᱮ ᱦᱳᱭᱛᱵᱮᱱ ᱜᱚᱞᱯᱚ ᱜᱮᱭᱟ ᱟᱹᱞᱤᱧ ᱦᱚᱸ ᱟᱹᱰᱤ ᱜᱷᱟᱹᱲᱤᱡᱽ ᱞᱤᱧ ᱜᱚᱞᱯᱚ ᱜᱮᱭᱟ ᱦᱮᱸ ᱚᱱᱟ ᱛᱟᱞᱟ ᱨᱮᱜᱮ ᱢᱤᱫᱴᱤᱡᱽ ᱵᱮᱥ ᱧᱚᱜ ᱢᱤᱫᱴᱤᱡᱽ ᱟᱨ ᱪᱮᱫ ᱴᱚᱯᱷᱤ ᱩᱰᱩᱠ ᱵᱮᱱ ᱦᱮᱸ ᱠᱟᱨᱚᱱ ᱦᱚᱯᱚᱱ ᱛᱟᱦᱮᱱ ᱛᱟᱵᱚᱱ ᱛᱚ ᱦᱮᱸ ᱦᱚᱯᱚᱱ ᱨᱮᱜᱮ ᱤᱱᱟᱹ ᱨᱮᱜᱮ ᱟᱨ ᱪᱮᱫ ᱟᱵᱚ ᱫᱚ ᱡᱚᱫ ᱪᱤᱠᱟᱹᱲ ᱦᱩᱭᱩᱜ ᱛᱟᱵᱚᱱᱟ ᱥᱟᱹᱨᱤ ᱠᱟᱛᱷᱟ ᱫᱚ ᱱᱚᱣᱟ ᱠᱟᱱ ᱜᱮᱭᱟ ᱦᱮᱸ ᱱᱚᱣᱟ ᱱᱚᱣᱟ ᱠᱚᱞ ᱫᱚ ᱦᱚᱭᱛᱳ ᱨᱮᱠᱚᱨᱰᱚᱜ ᱠᱟᱱ ᱨᱮᱦᱚᱸ ᱦᱮᱸ ᱟᱨ ᱪᱮᱫ ᱞᱟᱹᱭ ᱥᱚᱫᱚᱨ ᱜᱮ ᱵᱮᱥᱟ ᱡᱮ ᱦᱮᱸ ᱚᱱᱟ ᱦᱚᱸ ᱚᱱᱟ ᱫᱚᱥ ᱵᱟᱨᱚ ᱢᱤᱱᱤᱴ ᱨᱮᱜᱮ ᱟᱵᱚ ᱫᱚ ᱡᱟᱦᱟᱸ ᱛᱤᱱ ᱢᱟᱨᱟᱝ ᱠᱟᱛᱷᱟ ᱠᱟᱱ ᱜᱮᱭᱟ ᱦᱮᱸ ᱤᱱᱟᱹ ᱨᱮᱜᱮᱵᱚᱱ ᱡᱚᱜ ᱪᱤᱠᱟᱹᱲᱟ ᱥᱤᱵᱤᱞᱟᱵᱚᱱ ᱥᱚᱲᱚᱢᱟᱵᱚᱱ ᱦᱮᱸ ᱨᱚᱲᱟᱵᱚᱱ ᱮᱭ ᱨᱚᱠᱚᱢ ᱟᱨᱠᱤ ᱦᱮ ᱛᱟᱦᱚᱞᱮ ᱢᱟ ᱟᱫᱚ ᱢᱟ ᱟᱫᱚ ᱢᱤᱫᱴᱤᱡ ᱴᱚᱯᱤᱠ ᱟᱨ ᱪᱮᱫ ᱥᱟᱵ ᱜᱚᱫ ᱵᱮᱱ ᱥᱮ
ᱛᱚᱵᱮ ᱢᱤᱫᱴᱮᱱ ᱴᱚᱯᱤᱠ ᱛᱚᱵᱮ ᱟᱯᱮᱥᱮᱫ ᱫᱚ ᱪᱮᱫ ᱞᱮᱠᱟ ᱨᱤᱢᱤᱞ ᱢᱟᱱᱮ ᱪᱮᱫ ᱞᱮᱠᱟ ᱫᱟᱜᱽ ᱠᱚ ᱦᱩᱭᱩᱜ ᱠᱟᱱᱟ
ᱫᱟᱜ ᱫᱚ ᱵᱮᱥ ᱜᱮ
ᱦᱮᱸ ᱦᱮᱞᱳ
ᱫᱟᱜᱽ ᱠᱚᱫᱚ ᱠᱚᱱᱴᱤᱱᱤᱭᱩ ᱵᱷᱟᱵ ᱛᱮᱜᱮ ᱫᱟᱜᱽ ᱦᱩᱸ ᱫᱟᱜᱽ ᱠᱚ ᱪᱟᱞᱟᱜ ᱠᱟᱱ ᱟᱨ ᱠᱚᱦᱚᱸ ᱪᱟᱞᱟᱜ ᱠᱟᱱᱟ
ᱦᱮᱸ ᱦᱮᱸ ᱟᱨ ᱛᱚᱵᱮ ᱦᱩᱲᱩ ᱠᱚᱫᱚᱢ ᱨᱚᱦᱚᱭ ᱠᱟᱫᱟ ᱥᱮ ᱵᱟᱝᱼᱟ᱾
ᱦᱮᱸ ᱦᱳᱲᱩ ᱠᱚ ᱨᱚᱦᱚᱭ ᱪᱟᱞᱟᱜ ᱠᱟᱱᱟ ᱦᱩᱸ ᱠᱚ ᱨ
ᱟᱹᱰᱤ ᱟᱹᱰᱤ ᱟᱥᱛᱮ ᱨᱚᱲ ᱧᱟᱢᱚᱜ ᱠᱟᱱ ᱛᱟᱢᱟ
ᱱᱚᱜᱼᱚᱭ ᱟᱨ ᱪᱮᱫ ᱦᱩᱲᱩ ᱠᱚᱫᱚ ᱨᱚᱦᱚᱭ ᱜᱚᱫ ᱦᱩᱭ ᱟᱠᱟᱱᱟ ᱦᱮᱸ ᱨᱚᱦᱚᱭ ᱮᱦᱚᱵ ᱟᱠᱟᱱᱟ ᱨᱚᱦᱚᱭ ᱪᱟᱞᱟᱜ ᱠᱟᱱᱟ ᱟᱨ ᱪᱮᱫ ᱦᱩᱸ
ᱛᱟᱦᱚᱞᱮ ᱟᱹᱰᱤ ᱡᱟᱹᱥᱛᱤ ᱜᱮ ᱫᱟᱜ ᱠᱟᱫᱟ ᱟᱯᱮᱥᱮᱫ ᱫᱚ ᱥᱮ ᱪᱮᱫ ᱞᱮᱠᱟ
ᱫᱚᱢᱮ ᱡᱟᱹᱥᱛᱤ ᱫᱚ ᱵᱟᱭ ᱫᱟᱜᱮᱟᱭ ᱛᱚᱵᱮ ᱦᱮᱸ ᱵᱟᱨ ᱯᱮ ᱫᱤᱱ ᱢᱟᱲᱟᱝ ᱠᱚᱱᱴᱤᱱᱤᱭᱩ ᱵᱷᱟᱵᱛᱮᱭ ᱫᱟᱜ ᱵᱟᱲᱟ ᱠᱮᱫᱟᱭ ᱦᱮᱸ ᱟᱫᱚ ᱚᱱᱮ ᱚᱱᱟ ᱫᱟᱜ ᱛᱟᱞᱟ ᱨᱮᱜᱮ ᱛᱟᱞᱟ ᱛᱟᱞᱟᱨᱮ ᱠᱟᱹᱴᱤᱡ ᱠᱟᱹᱴᱤᱡ ᱮ ᱫᱟᱜ ᱤᱫᱤᱭᱟᱜ ᱠᱟᱱᱟ ᱦᱮᱸ
ᱚ ᱟᱪᱪᱷᱟ ᱟᱪᱪᱷᱟ
ᱛᱚ ᱚᱱᱮ ᱚᱱᱟ ᱫᱟᱜ ᱛᱮᱜᱮ ᱟᱨ ᱪᱮᱫ ᱱᱤᱛ ᱫᱷᱟᱹᱵᱤᱡ ᱛᱮ ᱡᱟᱦᱟᱸ ᱛᱤᱱᱟᱹᱜ ᱩᱰᱟᱹᱝ ᱜᱮ ᱨᱚᱦᱚᱭ ᱵᱟᱲᱟᱭ ᱦᱩᱭᱩᱜ ᱠᱟᱱᱟ ᱥᱮ ᱦᱩᱸ ᱠᱟᱹᱢᱤ ᱦᱚᱨᱟ ᱞᱟᱦᱟ ᱤᱫᱤ ᱦᱩᱭᱩᱜ ᱠᱟᱱᱟ ᱟᱵᱚᱣᱟᱜ
ᱚ ᱟᱪᱪᱷᱟ ᱛᱚᱵᱮ ᱦᱟᱹᱠᱩ ᱠᱚᱫᱚ ᱜᱚᱡ ᱵᱟᱲᱟ ᱦᱩᱭᱱᱟ ᱥᱮ ᱵᱟᱝᱟ
ᱦᱮᱸ ᱦᱟᱹᱠᱩ ᱠᱚᱫᱚ ᱜᱚᱡ ᱵᱟᱲᱟ ᱦᱩᱭᱩᱜ ᱠᱟᱱ ᱜᱮᱭᱟ ᱛᱮᱦᱮᱧ ᱡᱮᱢᱚᱱ ᱦᱟᱹᱠᱩ ᱩᱛᱩ ᱦᱟᱹᱠᱩ ᱜᱚᱡ ᱦᱩᱭ ᱞᱮᱱᱟ ᱦᱮᱸ ᱛᱚ ᱦᱟᱹᱠᱩ ᱩᱛᱩ ᱠᱚ ᱦᱩᱭ ᱞᱮᱱᱟ ᱟᱨ ᱪᱮᱫ ᱦᱮᱸ ᱚᱱᱟ ᱥᱟᱞᱟᱜ ᱛᱮ ᱟᱹᱞᱩ ᱫᱟᱹᱞ ᱛᱟᱦᱮᱸ ᱠᱟᱱ ᱜᱮᱭᱟ ᱟᱞᱟᱫᱟ ᱢᱤᱫᱴᱮᱡ ᱦᱮᱸ ᱟᱨ ᱱᱚᱝᱠᱟ ᱢᱟᱱᱮ ᱚᱲᱟᱜ ᱦᱚᱲ ᱠᱚ ᱪᱟᱞᱟᱜ ᱠᱟᱱ ᱜᱮᱭᱟ ᱛᱚ ᱦᱮᱸ ᱨᱚᱦᱚᱭ ᱵᱟᱲᱟ ᱠᱚ ᱛᱟᱞᱦᱮ ᱜᱚᱝᱜᱷᱟᱜ ᱠᱚ ᱨᱚᱠᱚᱡ ᱠᱚ ᱠᱟᱴᱠᱚᱢ ᱠᱚᱠᱚ ᱟᱹᱜᱩᱭᱮᱫ ᱠᱚᱜᱮᱭᱟ ᱦᱮᱸ
ᱦᱳ
ᱥᱮ ᱡᱟᱦᱟᱸ ᱢᱤᱫᱴᱮᱡ ᱦᱟᱹᱠᱩ ᱢᱚᱪᱟ ᱦᱟᱹᱠᱩ ᱢᱚᱡᱟ ᱦᱩᱭᱩᱜ ᱠᱟᱱ ᱜᱮᱭᱟ ᱦᱩᱸ
ᱦᱩᱸ
ᱟᱹᱵᱤᱱ ᱦᱚᱭᱛᱳ ᱚᱱᱛᱚᱨ ᱚᱱᱛᱚᱨ ᱥᱮ ᱪᱷᱟᱲᱟ ᱪᱷᱟᱲᱟ ᱠᱟᱛᱮᱫ
ᱟᱨ ᱛᱟᱦᱚᱞᱮ ᱟᱯᱮ ᱚᱱᱛᱮ ᱥᱮᱫ ᱫᱚ ᱠᱷᱟᱹᱞᱤ ᱦᱩᱲᱩ ᱜᱮᱠᱚ ᱪᱟᱥ ᱜᱮᱭᱟ ᱥᱮ ᱟᱨᱦᱚᱸ ᱡᱟᱦᱟᱱᱟᱜ ᱮᱴᱟᱜ ᱠᱤᱪᱷᱩ ᱥᱚᱵᱡᱤ ᱠᱩ ᱥᱮ ᱪᱮᱫ ᱠᱚᱠᱚ ᱪᱟᱥ ᱜᱮᱭᱟ ᱟᱨ ᱪᱮᱫ ᱪᱮᱫ ᱠᱚ
ᱦᱩᱲᱩ ᱢᱟᱛᱚ ᱪᱟᱥ ᱢᱚᱛᱚ ᱛᱟᱦᱮᱱ ᱠᱟᱱ ᱜᱮᱭᱟ ᱥᱮ ᱦᱩᱲᱩ ᱢᱟᱛᱚ ᱪᱟᱥ ᱜᱮ ᱦᱩᱭᱩᱜ ᱛᱟᱵᱚᱱᱟ ᱦᱩᱲᱩ ᱡᱩᱚᱫᱤ ᱵᱟᱝᱵᱚᱱ ᱪᱟᱥᱟ ᱟᱵᱚ ᱫᱚ ᱵᱚᱪᱷᱚᱨ ᱫᱤᱱ ᱵᱟᱝᱵᱚᱱ ᱡᱚᱢ ᱫᱟᱲᱮᱭᱟᱜᱼᱟ
ᱠᱟᱛᱷᱟ
ᱚᱱᱟᱜᱮ ᱦᱩᱭᱩᱜ ᱠᱟᱱ ᱛᱟᱵᱚᱱᱟ ᱟᱵᱚ ᱟᱵᱚᱣᱟᱜ ᱢᱩᱞ ᱫᱷᱚᱱ
ᱦᱮᱸ ᱦᱮᱸ
ᱢᱩᱞ ᱫᱷᱚᱱ ᱠᱟᱱ ᱛᱟᱵᱚᱱᱟ ᱦᱩᱲᱩ ᱦᱩᱲᱩ ᱛᱮᱜᱮ ᱟᱨ ᱪᱮᱫ ᱮᱸ ᱟᱵᱚ ᱫᱚ ᱮᱢᱚᱱ ᱠᱳᱱᱚ ᱦᱚᱸ ᱢᱟᱱᱮ ᱟᱨ ᱪᱮᱫ ᱠᱸᱤᱥᱟᱹᱬ ᱦᱚᱲ ᱵᱟᱝ ᱠᱟᱱᱟ ᱵᱚᱱ ᱪᱮ ᱠᱤᱨᱤᱧ ᱠᱟᱛᱮᱫ ᱜᱮ ᱵᱚᱱ ᱡᱚᱢ ᱫᱟᱲᱮᱭᱟᱜᱼᱟ ᱦᱩᱸ ᱛᱟᱦᱚᱞᱮ ᱚᱱᱟ ᱦᱩᱲᱩ ᱨᱮᱜᱮ ᱟᱵᱚᱣᱟᱜ ᱫᱚ ᱡᱚᱛᱚ ᱠᱤᱪᱷᱩ ᱦᱮᱸ ᱦᱩᱲᱩᱜᱮ ᱦᱩᱲᱩᱜᱮ ᱱᱤᱛᱚᱜ ᱵᱚᱱ ᱨᱚᱦᱚᱭᱮᱫᱟ ᱡᱟᱦᱟᱸ ᱛᱤᱱᱟᱹᱜ ᱩᱰᱟᱹᱝ ᱜᱮᱵᱚᱱ ᱨᱚᱦᱚᱭ ᱤᱱᱟᱹᱜᱮᱵᱚ ᱠᱟᱹᱴᱤᱡ ᱜᱟᱱ ᱵᱚᱱ ᱟᱹᱠᱷᱨᱤᱧᱟ ᱤᱱᱟᱹ ᱠᱚᱛᱮ ᱜᱮ ᱠᱟᱹᱴᱤᱡ ᱵᱚᱱ ᱵᱟᱡᱟᱨ ᱵᱟᱲᱟᱭᱟ ᱤᱱᱟᱹᱜᱮ ᱤᱱᱟᱹ ᱜᱮᱵᱚᱱ ᱪᱟᱣᱞᱮᱭᱟ ᱤᱱᱟᱹ ᱛᱮᱜᱮ ᱵᱚᱱ ᱡᱚᱢᱟ ᱦᱩᱸ ᱚᱱᱠᱟ ᱚᱱᱠᱟ ᱠᱟᱛᱮᱫ ᱢᱟ ᱢᱤᱴᱟᱱᱜ ᱟᱴ ᱱᱚ ᱢᱟᱥ ᱦᱟᱹᱵᱤᱡ ᱫᱚ ᱪᱟᱞᱟᱣ ᱜᱮᱭᱟ ᱚᱱᱟ ᱛᱟᱞᱟᱨᱮ ᱛᱟᱞᱟᱨᱮ ᱡᱟᱦᱟᱸ ᱛᱤᱱᱟᱹᱜ ᱩᱰᱩᱝ ᱵᱚᱱ ᱟᱦᱨᱮ-ᱵᱟᱦᱨᱮ ᱠᱚᱨᱮ ᱵᱚᱱ ᱠᱟᱹᱢᱤ ᱵᱟᱲᱟᱭ ᱜᱮᱭᱟ ᱦᱩᱸ ᱩᱸ ᱚᱱᱠᱟ ᱠᱟᱛᱮᱜ ᱜᱮ ᱟᱵᱚᱣᱟᱜ ᱫᱤᱱ ᱫᱚ ᱟᱨ ᱪᱮᱫ ᱪᱟᱞᱟᱜ ᱜᱮᱭᱟ ᱚᱱᱟ ᱥᱟᱞᱟᱜ ᱥᱟᱞᱟᱜ ᱛᱮ ᱦᱩᱲᱩ ᱥᱟᱞᱟᱜ ᱥᱟᱞᱟᱜ ᱛᱮ ᱱᱤᱛᱳᱜ ᱡᱮᱢᱚᱱ ᱡᱚᱱᱰᱨᱟ ᱠᱚ ᱮᱨ ᱵᱟᱲᱟᱭ ᱦᱩᱭᱩᱜ ᱜᱮᱭᱟ ᱥᱮ ᱮᱨ ᱮᱨ ᱟᱠᱟᱱᱟ ᱦᱮᱸ ᱡᱚᱱᱰᱨᱟ ᱠᱚ ᱫᱟᱨᱮᱜ ᱠᱟᱱᱟ ᱚᱱᱟ ᱛᱟᱞᱟ ᱛᱟᱞᱟᱛᱮ ᱴᱩᱠ ᱴᱟᱠ ᱥᱚᱵᱡᱤ ᱠᱚᱦᱚᱸ ᱪᱟᱥᱚᱜ ᱠᱟᱱ ᱜᱮᱭᱟ ᱦᱩᱸ ᱱᱚᱣᱟ ᱠᱚᱨᱮ ᱫᱚ ᱤᱭᱟᱹ ᱠᱚ ᱡᱮᱢᱚᱱ ᱞᱟᱭᱠᱤ ᱠᱚ ᱦᱮᱸ
ᱟᱨ ᱛᱚᱵᱮ ᱟᱢ ᱫᱚ ᱪᱮᱫ ᱠᱚᱢ ᱪᱮᱠᱟ ᱵᱟᱲᱟᱭ ᱜᱮᱛᱮ ᱱᱮᱛᱟᱨ ᱫᱚ ᱠᱟᱹᱢᱤ ᱜᱮᱭᱟᱢ ᱥᱮ ᱯᱟᱹᱴᱷᱩᱣᱟᱹ ᱡᱤᱵᱚᱱ ᱠᱟᱱ ᱛᱟᱢᱟ᱾
ᱱᱤᱛᱚᱜ ᱦᱚᱸ ᱯᱟᱹᱴᱷᱩᱣᱟᱹ ᱱᱤᱛᱚᱜ ᱦᱚᱸ ᱯᱟᱹᱴᱷᱩᱣᱟᱹ ᱡᱤᱵᱚᱱ ᱜᱮ ᱪᱟᱞᱟᱜ ᱠᱟᱱ ᱜᱮᱭᱟ᱾ ᱦᱮᱸ ᱱᱤᱛᱚᱜ ᱦᱚᱸ ᱟᱹᱣᱨᱤ ᱚᱱᱠᱟ ᱵᱷᱟᱵ ᱛᱮᱫᱚ ᱵᱟᱝ ᱫᱟᱲᱟ ᱦᱩᱭ ᱟᱠᱟᱱᱟ᱾ ᱯᱟᱹᱴᱷᱩᱣᱟᱹ ᱡᱤᱵᱚᱱ ᱜᱮ ᱪᱟᱞᱟᱜ ᱠᱟᱱᱟ ᱱᱤᱛᱚᱜ ᱦᱚᱸ ᱚᱱᱠᱟ ᱡᱮ ᱠᱤᱪᱷᱩ ᱨᱳᱡᱽᱜᱟᱨ ᱯᱚᱫ ᱨᱮ ᱦᱮᱡ ᱫᱟᱲᱮ ᱦᱩᱭᱟ ᱟᱠᱟᱱᱟ ᱮᱢᱚᱱᱴᱟᱜ ᱜᱚᱞᱯᱚ ᱫᱚ ᱵᱟᱝ ᱠᱟᱱᱟ᱾
ᱚ ᱟᱪᱪᱷᱟ ᱟᱪᱪᱷᱟ ᱤᱧᱦᱚ ᱚᱱᱠᱟᱜᱮ ᱵᱚᱞᱮ ᱱᱤᱛᱨ ᱫᱚᱸ ᱯᱟᱹᱴᱷᱩᱣᱟᱹ ᱡᱤᱵᱚᱱ ᱜᱮ ᱪᱟᱞᱟᱜ ᱠᱟᱱ ᱛᱤᱧᱟᱹ᱾ ᱚᱱᱠᱟ ᱨᱳᱡᱽᱜᱟᱨ ᱠᱚᱫᱚ ᱵᱟᱹᱱᱩᱜᱼᱟ᱾ ᱱᱤᱭᱟᱹ ᱯᱞᱟᱴᱯᱷᱨᱚᱢ ᱨᱮᱜᱮ ᱡᱟ ᱦᱩᱭᱩᱜᱼᱟ᱾
ᱟᱪᱪᱷᱟ ᱟᱪᱪᱷᱟ ᱟᱪᱪᱷᱟ ᱦᱮᱸ ᱦᱮᱸ ᱦᱳ ᱦᱳ
ᱟᱨ ᱛᱚᱵᱮ ᱛᱟᱦᱞᱮ ᱚᱠᱟᱨᱮᱢ ᱯᱟᱲᱦᱟᱜ ᱚᱠᱟᱨᱮ ᱟᱨᱠᱤᱢ ᱯᱟᱲᱦᱟᱜ ᱠᱟᱱᱟ?
ᱦᱮᱸ ᱯᱟᱲᱦᱟᱣ ᱫᱚ ᱱᱤᱛ ᱫᱷᱟᱹᱵᱤᱡ ᱛᱮ ᱡᱷᱟᱲᱜᱨᱟᱢ ᱨᱮ᱾
ᱵᱟᱝ ᱵᱚᱞᱮ ᱛᱤᱱᱟᱹᱜ? ᱤᱭᱟᱹ ᱠᱮᱞᱟᱥ ᱨᱮ ᱥᱮ ᱠᱚᱞᱮᱡᱽ ᱨᱮ ᱥᱮ ᱤᱥᱠᱩᱞ ᱨᱮ,
ᱦᱩᱸ ᱚᱱᱠᱟ ᱫᱚᱻ ᱚᱱᱠᱟ ᱫᱚ ᱱᱚᱳᱭ ᱛᱚ ᱢᱟᱱᱮ ᱠᱚᱞᱮᱡᱽ ᱠᱚᱫᱚ ᱠᱚᱢᱯᱞᱤᱴ ᱦᱩᱭᱩ ᱟᱠᱟᱱᱟ᱾
ᱚ ᱟᱪᱪᱷᱟ ᱟᱪᱪᱷᱟ
ᱦᱮᱸ ᱠᱚᱞᱮᱡ ᱠᱚᱫᱚ ᱠᱚᱢᱯᱤᱞᱴ ᱦᱩᱭ ᱟᱠᱟᱱᱟ ᱟᱫᱚ ᱡᱟᱦᱟᱸ ᱛᱤᱱᱟᱹᱜ ᱟᱸᱡᱚᱢ ᱦᱩ ᱟᱠᱟᱱᱟ ᱢᱟᱱᱮ ᱡᱟᱦᱟᱸ ᱛᱤᱱᱟ ᱟᱸᱡᱚᱢ ᱦᱩᱭ ᱠᱟᱱᱟ ᱵᱚᱞᱛᱮ ᱫᱚ ᱡᱟᱦᱟᱸ ᱛᱤᱱᱟᱹ ᱵᱟᱲᱟᱭ ᱢᱮᱱᱟᱜᱼᱟ᱾ ᱡᱮ ᱱᱚᱼᱚᱭ ᱡᱮ ᱱᱚᱭᱟ ᱮᱯᱥ ᱢᱟᱫᱷᱚᱢ ᱛᱮ ᱡᱟᱦᱟᱸ ᱨᱚᱯᱚᱲ ᱦᱩᱭᱩᱜ ᱠᱟᱱᱟ ᱵᱤᱥᱷᱮᱥ ᱠᱤᱪᱷᱩ ᱚᱱᱟ ᱯᱟᱨᱥᱚᱱᱟᱞ ᱥᱮᱡ ᱫᱚ ᱟᱨ ᱪᱮᱫ ᱵᱟᱝ ᱪᱟᱞᱟᱣ ᱜᱮ ᱵᱮᱥᱼᱟ᱾ ᱡᱚᱛᱚᱠᱷᱚᱱ ᱵᱮᱴᱟᱨ ᱡᱤᱱᱤᱥ ᱡᱟᱦᱟᱸᱛᱤᱱᱟᱹ ᱟᱨ ᱪᱮᱫ ᱢᱤᱴᱤᱱ ᱠᱚᱨᱮ ᱟᱸᱡᱚᱢ ᱵᱟᱲᱟᱭ ᱦᱩᱭᱩᱜ ᱠᱟᱱᱟ᱾ ᱦᱩᱸ ᱯᱟᱨᱥᱚᱱᱟᱞ ᱡᱤᱱᱤᱥ ᱥᱮᱪ ᱫᱚ ᱵᱤᱥᱮᱥ ᱠᱤᱪᱷᱩ ᱫᱚ ᱚᱱᱛᱮ ᱫᱚ ᱵᱟᱵᱚᱱ ᱪᱟᱞᱟᱜᱼᱟ᱾ ᱦᱮᱸ ᱛᱚ ᱡᱟᱦᱟᱸ ᱟᱨ ᱪᱮᱫ ᱯᱟᱨᱥᱚᱱᱟᱞ ᱡᱤᱱᱤᱥ ᱵᱟᱫ ᱢᱟᱱᱮ ᱯᱟᱨᱥᱚᱱᱟᱞ ᱡᱤᱱᱤᱥ ᱡᱩᱫᱤ ᱵᱟᱵᱚᱱ ᱪᱟᱞᱟᱼᱟ ᱛᱟᱦᱚᱞᱮ ᱠᱷᱟᱱ ᱜᱮ ᱵᱟᱹᱠᱤ ᱠᱚᱫᱚ ᱢᱤᱫᱴᱤᱡ ᱵᱷᱤᱱᱟᱹ ᱫᱟᱲᱮᱭᱟᱜ ᱠᱷᱟᱱ ᱜᱮ ᱵᱟᱠᱤ ᱡᱤᱱᱤᱥ ᱫᱚ ᱵᱷᱤᱱᱟᱹᱼᱟ᱾
ᱚ ᱟᱪᱪᱷᱟ ᱟᱪᱪᱷᱟ ᱦᱩᱸᱦᱩᱸᱸ ᱚᱱᱟ ᱢᱟ ᱠᱟᱱ ᱜᱮ᱾
ᱦᱮᱸ ᱛᱟᱦᱚᱞᱮ ᱱᱚᱚᱚᱭ ᱢᱚᱱᱮ ᱠᱟᱜ ᱢᱮ ᱢᱤᱫ ᱠᱟᱛᱷᱟ ᱛᱮᱢ ᱠᱩᱞᱤ ᱜᱚᱫ ᱠᱤᱫᱤᱧᱟ ᱡᱮ ᱛᱤᱱᱟᱹᱜ ᱜᱟᱱᱮᱢ ᱯᱟᱲᱦᱟᱣ ᱟᱠᱟᱱᱟ ᱢᱟᱱᱮ ᱤᱧᱟᱹᱜ ᱯᱟᱨᱥᱚᱱᱟᱞ ᱡᱤᱱᱤᱥ ᱥᱮᱡ ᱦᱤᱡᱩᱝ ᱠᱟᱱ ᱜᱮᱭᱟ ᱥᱮ ᱛᱟᱦᱚᱞᱮ ᱤᱧ ᱞᱟᱹᱭ ᱛᱮᱫᱚ ᱤᱧᱟᱹᱜ ᱫᱤᱫᱷᱟ ᱫᱚ ᱵᱟᱹᱱᱩᱜ ᱛᱤᱧᱟᱹ᱾
ᱚ ᱟᱪᱪᱷᱟ ᱟᱪᱪᱷᱟ
ᱵᱟᱹᱱᱩᱜ ᱛᱤᱧᱟᱹ ᱦᱮᱸ ᱛᱚᱵᱩ ᱟᱨ ᱜᱟᱭᱤᱰ ᱞᱟᱭᱤᱱ ᱠᱟᱱ ᱛᱟᱵᱚᱱᱟ ᱚᱱᱮ ᱚᱱᱟᱛᱮ ᱟᱨ, ᱪᱮᱫ? ᱵᱟᱠᱷᱟᱱ ᱫᱚ ᱮᱢᱱᱤ ᱛᱮᱫᱚ ᱚᱥᱩᱵᱤᱫᱷᱟ ᱫᱚ ᱪᱮᱫ ᱠᱟᱱᱟ ᱤᱧ ᱡᱟᱦᱟᱸ ᱛᱤᱱᱟᱹᱜ ᱩᱰᱟᱹᱝ ᱜᱤᱧ ᱯᱟᱲᱦᱟᱣ ᱟᱠᱟᱱ᱾ ᱦᱩᱸ ᱮᱭᱨᱚᱠᱚᱢᱟ ᱦᱩᱸ ᱛᱟᱦᱚᱞᱮ ᱚᱱ ᱚᱱᱠᱟ᱾ ᱚᱱᱮ ᱚᱱᱠᱟ ᱟᱨ ᱪᱮᱫ ᱜᱚᱞᱯᱚ ᱦᱚᱛᱮᱫ ᱫᱚ ᱦᱮᱸ ᱪᱟᱞᱟᱴᱟᱝ ᱪᱟᱞᱟᱜᱼᱟ ᱟᱫᱚ ᱢᱟ ᱟᱫᱚ ᱞᱟᱹᱭ ᱤᱫᱤ ᱢᱮ ᱟᱨ ᱪᱮᱫ ᱱᱚᱝᱠᱟ ᱜᱮ ᱦᱮᱸ ᱮᱱᱮ ᱮᱰᱮ ᱡᱟᱥᱴ ᱟᱨᱠᱤ ᱡᱤᱱᱤᱥᱴᱟᱜ ᱛᱮ ᱠᱟᱹᱴᱤᱡ ᱤᱧ ᱞᱟᱹ ᱟᱫ ᱢᱮᱭᱟ᱾
ᱦᱮᱸ ᱛᱟᱦᱚᱞᱮ ᱟᱨ ᱢᱤᱫᱴᱮᱱ ᱠᱟᱛᱷᱟ ᱞᱤᱧ ᱠᱩᱞᱤ ᱠᱩᱞᱤ ᱠᱟᱢ ᱜᱤᱭᱟᱹᱧ᱾ ᱵᱚᱞᱮ ᱟᱵᱚ ᱦᱚᱲ ᱢᱟᱪᱮᱫ ᱱᱮᱛᱟᱨ ᱟᱵᱚ ᱦᱚᱲ ᱥᱚᱢᱟᱡᱽ ᱨᱮᱱ ᱠᱚᱲᱟ ᱠᱩᱲᱤ ᱠᱚ ᱪᱮᱫ ᱞᱮᱠᱟ ᱠᱚ ᱯᱟᱲᱦᱟ ᱠᱟᱱᱟ ᱥᱮ ᱪᱮᱫ ᱞᱮᱠᱟ ᱚᱞᱚ ᱯᱟᱲᱦᱟᱣ ᱤᱫᱤ ᱠᱟᱛᱮᱮᱫ ᱛᱤᱱᱟᱹᱜ ᱠᱚ ᱩᱱᱱᱚᱛᱤᱭᱮᱫ ᱠᱟᱱ ᱛᱟᱵᱚᱱᱟ ᱟᱵᱚᱣᱟᱜ ᱦᱚᱲ ᱥᱚᱢᱟᱡᱽ ᱱᱚᱣᱟ ᱠᱚ ᱵᱟᱨᱮᱛᱮ ᱛᱷᱚᱲᱟ ᱞᱟᱹᱭ ᱛᱟᱞᱟᱝ ᱢᱮ ᱟᱯᱮᱥᱮᱱ ᱠᱚᱭᱤᱢ ᱜᱤᱫᱽᱨᱟᱹ ᱟᱨᱠᱤ᱾
ᱦᱮᱸ ᱦᱩᱸ ᱦᱩᱸ ᱦᱩᱸ ᱧᱮᱞᱢᱮ ᱟᱞᱮ ᱫᱚ ᱵᱤᱥᱮᱥ ᱠᱤᱪᱷᱩ ᱫᱚ ᱚᱱᱠᱟ ᱫᱚ ᱮᱸ ᱠᱟᱹᱴᱤᱡ ᱵᱩᱨᱩ ᱮᱞᱟᱠᱟ ᱴᱟᱭᱤᱯ ᱠᱟᱱ ᱛᱟᱞᱮᱭᱟ ᱛᱚ, ᱟᱞᱮ ᱛᱚ ᱦᱩᱸ ᱛᱚ ᱵᱩᱨᱩ ᱮᱞᱟᱠᱟ ᱠᱟᱱ ᱨᱮᱦᱚᱸ ᱦᱮᱸ ᱚᱫᱚ ᱦᱩᱸ ᱢᱟᱱᱮ ᱱᱤᱛᱚ ᱡᱟᱦᱟᱸ ᱛᱤᱱᱟᱹ ᱟᱨ ᱪᱮᱫ ᱱᱤᱛᱚ ᱡᱮᱱᱟᱨᱮᱥᱚᱱ ᱡᱟᱦᱟᱸ ᱛᱤᱱᱟ ᱧᱮᱞᱚ ᱠᱟᱱᱟ ᱦᱮᱸ ᱟᱫᱚ ᱧᱮᱞᱢᱮ ᱟᱭᱳᱼᱵᱟᱵᱟ ᱠᱚᱠᱚ ᱵᱩᱡ ᱠᱟᱫᱟ ᱡᱮ ᱜᱤᱫᱽᱟᱨ ᱠᱚ ᱯᱟᱲᱦᱟᱣ ᱠᱚ ᱦᱩᱭᱩᱜᱼᱟ ᱥᱮ ᱫᱤᱱᱟᱹᱢ ᱫᱤᱱ ᱫᱤᱱ ᱟᱨ ᱪᱮᱫ ᱤᱥᱠᱩᱞ ᱠᱚ ᱵᱷᱮᱡᱟᱭᱮᱫ ᱠᱚᱣᱟ ᱦᱩᱸ ᱱᱚᱣᱟ ᱠᱚ ᱧᱮᱞ ᱠᱟᱛᱮᱫ ᱟᱹᱰᱤ ᱵᱩᱡᱷᱟᱹ ᱠᱟᱱᱟ ᱡᱫᱤᱭᱳ ᱟᱨ ᱟᱵᱚ ᱠᱷᱚᱱ ᱢᱟᱱᱮ ᱟᱵᱚ ᱠᱷᱚᱱ ᱢᱟᱲᱟᱝ ᱡᱮᱱᱟᱨᱮᱥᱚᱱ ᱨᱮᱱ ᱜᱤᱫᱟᱹᱨ ᱦᱮᱸ ᱚᱱᱟ ᱫᱚ ᱵᱟᱝᱠᱚ ᱯᱟᱲᱦᱟᱣ ᱫᱟᱲᱮ ᱠᱟᱫᱟ ᱦᱮᱸ ᱱᱤᱭᱟᱹ ᱠᱚ ᱯᱟᱲᱦᱟᱣ ᱟᱠ ᱨᱮᱦᱚᱸ ᱩᱱᱟᱹᱜ ᱫᱚᱚ ᱦᱭᱛᱚ ᱵᱟᱝᱠᱚ ᱯᱟᱲᱦᱟᱣ ᱟᱠᱟᱱᱟ᱾
ᱦᱮᱸ ᱦᱮᱸ
ᱛᱚᱵᱮ ᱱᱮᱛᱟᱨ ᱨᱮᱱ ᱱᱮᱜᱼ ᱱᱤᱛᱚᱜ ᱟᱨ ᱪᱮᱫ ᱢᱟᱱᱮ ᱟᱵᱚ ᱯᱚᱨᱮ ᱦᱮᱸ ᱟᱵᱚ ᱯᱚᱨᱮᱨᱮ ᱨᱮᱱ ᱥᱮ ᱟᱵᱚ ᱠᱚ ᱟᱨ ᱪᱮᱫ ᱡᱟᱦᱟᱸᱛᱤᱤᱱᱟᱹᱜ ᱡᱮᱱᱟᱨᱮᱥᱚᱱ ᱢᱮᱱᱟᱜ ᱵᱚᱱᱟ᱾ ᱦᱮᱸ ᱟᱥᱟᱭ ᱡᱟᱦᱟᱸ ᱛᱤᱱᱟᱹᱜ ᱟᱨ ᱪᱮᱫ ᱮ ᱨᱚᱲ ᱜᱚᱞᱯᱷᱚ ᱨᱮ ᱵᱩᱡᱩᱜ ᱠᱟᱱᱟ᱾ ᱡᱮ ᱡᱟᱭᱦᱳᱠ ᱟᱨ ᱪᱮᱫ ᱢᱟᱱᱮ ᱠᱩᱲᱤ ᱠᱷᱚᱱ ᱯᱚᱸᱪᱤᱥ ᱵᱷᱤᱛᱤᱨ ᱨᱮᱜᱮ ᱟᱨ ᱪᱮᱫ ᱮᱡ ᱫᱚ ᱟᱢᱟᱜ ᱫᱚ ᱦᱳᱭᱳᱜ ᱛᱟᱢᱟ ᱦᱩᱸ ᱡᱩᱫᱤ ᱦᱟᱸ ᱟᱨ ᱪᱮᱫ ᱯᱟᱨᱥᱚᱱᱟᱞ ᱡᱤᱱᱤᱥ ᱠᱟᱜ ᱠᱟᱱ ᱜᱮᱭᱟ ᱱᱚᱣᱟ ᱦᱚᱸ ᱛᱚᱵᱮ ᱧᱮᱞ ᱢᱮᱮ ᱨᱚᱲ ᱜᱚᱞᱯ ᱛᱟᱨᱚᱨᱮ ᱦᱡᱩᱜ ᱠᱟᱱᱟ ᱡᱮ ᱠᱩᱨᱤᱠᱷᱚᱱ ᱯᱚᱸᱪᱤᱥ ᱵᱷᱤᱛᱤᱨ ᱨᱮᱜᱮ ᱟᱢᱟᱸ ᱮᱡ ᱦᱩᱭᱩᱜ ᱠᱟᱱ ᱛᱟᱢᱟ ᱦᱮᱸ ᱛᱚ ᱮᱱᱤ ᱤᱱᱟ ᱢᱟᱱᱮ ᱟᱵᱚ ᱠᱷᱚᱱ ᱡᱟᱦᱟᱸ ᱛᱤᱱᱟᱹᱜ ᱟᱨ ᱪᱮᱫ ᱱᱤᱛᱚᱜ ᱟᱨ ᱪᱮᱫ ᱯᱚᱨᱮ ᱡᱮᱱᱟᱨᱮᱥᱚᱱ ᱧᱮᱞ ᱠᱚᱢᱥᱮ ᱟᱯᱮ ᱯᱟᱦᱴᱟᱣ ᱦᱚᱸ ᱥᱮ ᱤᱧ ᱯᱟᱦᱴᱟᱣ ᱦᱚᱸ ᱦᱩᱸ ᱧᱮᱞ ᱠᱚ ᱡᱮ ᱟᱹᱰᱤ ᱜᱟᱱ ᱜᱮ ᱢᱟᱱᱮ ᱟᱨ ᱪᱮᱫ ᱯᱟᱹᱦᱤᱞ ᱞᱮᱠᱟ ᱫᱚ ᱚᱱᱠᱟ ᱡᱮ ᱢᱟᱱᱮ ᱟᱭᱳ ᱵᱟᱵᱟ ᱠᱚ ᱢᱟᱱᱮ ᱠᱟᱹᱢᱤ ᱠᱚᱠᱚ ᱤᱫᱤᱭᱮᱫ ᱠᱚᱣᱟ᱾ ᱦᱮᱸ ᱯᱟᱲᱦᱟᱜ ᱠᱟᱱᱟ ᱠᱚ ᱵᱷᱮᱡᱟᱭᱮᱫ ᱠᱚᱣᱟ ᱚᱱᱟ ᱠᱚᱫᱚ ᱠᱷᱩᱵ ᱨᱮᱭᱟᱨ ᱦᱩᱭᱩᱜ ᱠᱟᱱᱟ ᱢᱟᱱᱮ ᱟᱹᱰᱤ ᱠᱚᱢ᱾
ᱦᱮᱸ ᱦᱮᱜ
ᱡᱮ ᱤᱥᱠᱩᱞ ᱠᱚᱠᱚ ᱠᱩᱞᱮᱫ ᱠᱚᱣᱟ ᱦᱩᱸ ᱪᱟᱞᱟᱣ ᱦᱚᱸ ᱠᱚ ᱪᱟᱞᱟᱜ ᱠᱟᱱᱟ ᱥᱮ ᱯᱟᱲᱦᱟᱣ ᱦᱚᱸ ᱠᱚ ᱯᱟᱲᱦᱟᱜ ᱠᱟᱱ ᱜᱮᱭᱟ ᱦᱮᱸ ᱛᱟᱨᱯᱚᱨᱮ ᱟᱹᱰᱤ ᱜᱟᱱ ᱜᱮ ᱥᱤᱫ ᱡᱩᱫᱤᱭᱳ ᱥᱤᱠᱠᱷᱤᱛᱚ ᱠᱟᱱ ᱜᱮᱭᱟ ᱠᱚ ᱥᱤᱠᱠᱷᱤᱛᱚ ᱫᱚ ᱟᱹᱰᱤ ᱜᱟᱱ ᱜᱮ ᱟᱵᱚ ᱨᱮᱱ ᱟᱨ ᱪᱮᱫ ᱦᱮᱸ ᱥᱚᱢᱟᱡᱽ ᱨᱮᱱ ᱦᱚᱲ ᱦᱮᱸ ᱢᱟᱱᱮ ᱨᱮᱱ ᱜᱤᱫᱽᱨᱟᱹ ᱨᱮᱭᱟᱛ ᱛᱚ ᱟᱵᱚ ᱯᱚᱨᱮ ᱨᱮᱱ ᱦᱚᱸ ᱥᱮ ᱢᱟᱲᱟᱝ ᱨᱮᱱ ᱦᱚᱸ
ᱦᱳᱭ ᱥᱮ
ᱚᱱᱮ ᱚᱱᱠᱟ ᱟᱨ ᱪᱮᱫ ᱟᱹᱰᱤ ᱠᱤᱪᱷᱩ ᱦᱳᱭᱛᱩ ᱧᱟᱢ ᱫᱚᱠᱚ ᱧᱟᱢ ᱠᱟᱜ ᱜᱮᱭᱟ ᱥᱮ ᱠᱚᱨᱟᱣ ᱫᱚᱠᱚ ᱦᱚᱲ ᱮᱫ ᱜᱮᱭᱟ ᱟᱹᱰᱤ ᱜᱟᱱ ᱦᱚᱭᱛᱚ ᱪᱮᱦᱨᱟ ᱪᱮᱦᱨᱟ ᱯᱚᱫᱽ ᱨᱮ ᱢᱮᱱᱟᱜ ᱠᱚᱣᱟ ᱠᱟᱨᱚᱱ ᱱᱚᱣᱟ ᱥᱤᱠᱠᱷᱤᱛᱚ ᱠᱷᱟᱹᱛᱤᱨ ᱜᱮ
ᱦᱮᱸ ᱦᱮᱸ
ᱠᱟᱨᱚᱱ ᱵᱟᱢ ᱥᱤᱠᱠᱷᱟ ᱞᱮᱱᱠᱷᱟᱱ ᱛᱚ ᱟᱨ ᱢᱤᱫᱴᱮᱱ ᱥᱚᱢᱟᱡᱽ ᱛᱚ ᱟᱨ ᱵᱟᱝ ᱩᱱᱱᱚᱛᱤᱜ-ᱟ ᱦᱩᱸ
ᱚᱱᱠᱟ ᱜᱤ ᱦᱮᱸ ᱟᱞᱮ ᱥᱮᱫ ᱢᱟ ᱱᱚᱝᱠᱟ ᱟᱞᱮ ᱥᱮᱱ ᱠᱩᱡ ᱦᱚᱲ ᱜᱤᱫᱽᱨᱟᱹ ᱠᱚ ᱟᱨᱠᱤ ᱛᱤᱱᱟᱹᱜ ᱦᱮᱱᱟᱜ ᱠᱚᱣᱟ ᱥᱮᱨᱚᱠᱚᱢ ᱫᱚ ᱵᱚᱞᱮ ᱢᱚᱴᱟᱢᱩᱴᱤ ᱥᱟᱵ ᱠᱟᱢ ᱢᱤᱫᱥᱚ ᱯᱟᱨᱥᱮᱱ ᱠᱷᱚᱱ ᱚᱠᱚᱭ ᱯᱚᱸᱧᱪᱟᱥ ᱯᱟᱨᱥᱮᱱ ᱫᱚᱵᱚᱱ ᱯᱟᱲᱦᱟᱜ ᱠᱟᱱᱟ ᱯᱚᱸᱧᱪᱟᱥ ᱯᱟᱨᱥᱮᱱ ᱫᱚ ᱠᱩᱢ ᱮᱴᱟᱜ ᱰᱟᱦᱟᱨ ᱠᱩ ᱥᱟᱵ ᱫᱟ ᱟᱨᱠᱤ ᱪᱮᱫ ᱞᱮᱠᱟ᱾ ᱯᱷᱟᱱᱥᱮᱱ ᱠᱩ ᱥᱮ ᱯᱨᱳᱜᱨᱟᱢ ᱠᱚ ᱯᱟᱛᱟ ᱪᱷᱟᱛᱟ ᱠᱚ ᱚᱸᱰᱮ ᱫᱟᱲᱟᱱ ᱠᱟᱱᱟ ᱟᱨᱠᱩ ᱱᱤᱡᱮᱨᱟᱜ ᱵᱷᱚᱵᱤᱥᱚᱛ ᱱᱤᱡᱮᱠᱚ ᱵᱟᱹᱲᱤᱡ ᱫᱟ ᱵᱟᱹᱲᱤᱡ ᱰᱟᱦᱟᱨ ᱠᱩ ᱟᱯᱱᱟᱨ ᱫᱟ ᱱᱚᱝᱠᱟ ᱧᱮᱞ ᱱᱚᱝᱠᱟ ᱦᱚᱸ ᱧᱮᱞᱚᱜ ᱠᱟᱱ ᱜᱮᱭᱟ ᱥᱳᱥᱟᱞ ᱢᱤᱰᱤᱭᱟ ᱠᱚᱨᱮᱡ ᱮᱸ ᱛᱟᱨᱯᱚᱨ ᱱᱩᱠᱩ ᱱᱩᱠᱩ ᱦᱚᱸ ᱵᱟᱠᱩ ᱵᱩᱡᱷᱟᱹᱣᱫᱟ ᱡᱮ ᱵᱷᱚᱵᱤᱥᱚᱛ ᱨᱮ ᱪᱮᱫ ᱦᱩᱭᱩᱜ ᱛᱟᱵᱚᱱᱟ ᱵᱟᱝ ᱦᱩᱭᱩᱜ ᱛᱟᱵᱚᱱᱟ ᱟᱵᱚᱣᱟᱜ ᱮᱸ ᱟᱹᱨᱤᱪᱟᱹᱞᱤ ᱞᱟᱦᱟ ᱥᱮᱫ ᱪᱤᱠᱟ ᱵᱟᱧᱪᱟᱣ ᱤᱫᱤ ᱦᱳᱭᱳᱜ ᱛᱟᱵᱚᱱᱟ ᱚᱱᱟ ᱠᱚᱫᱚ ᱵᱟᱨᱮ ᱫᱚ ᱵᱟᱠᱩ᱾ ᱪᱤᱱᱛᱟᱹᱜ ᱠᱟᱱᱟ᱾ ᱟᱨ ᱚᱞᱚᱜ ᱯᱟᱲᱦᱟᱜ ᱦᱚᱸ ᱵᱟᱠᱚ ᱪᱟᱞᱟᱜ ᱠᱟᱱᱟ ᱡᱮ ᱚᱞᱚᱜ ᱯᱟᱲᱦᱟᱣ ᱠᱟᱛᱮᱫ ᱡᱟᱦᱟᱱᱟᱜ ᱵᱷᱟᱜᱤ ᱢᱤᱫᱴᱮᱱ ᱠᱟᱹᱢᱤ ᱦᱳᱭᱳᱜ-ᱟ ᱥᱮ
ᱟᱫᱚ ᱵᱤᱥᱮᱥ ᱠᱤᱪᱷᱩ ᱠᱟᱛᱷᱟ ᱫᱚ ᱵᱟᱹᱧ ᱞᱟᱹᱭ ᱫᱟ ᱦᱮᱸ ᱛᱚᱵᱮ ᱱᱚᱜ ᱱᱚᱝᱠᱟ ᱜᱮ ᱟᱨ ᱮᱫ ᱫᱤᱱᱟᱹᱢ ᱫᱤᱱ ᱟᱨ ᱪᱮᱫ ᱢᱤᱫᱴᱮᱱ ᱥᱚᱢᱟᱡᱽ ᱨᱮᱱ ᱡᱩᱫᱤ ᱦᱚᱲ ᱠᱚ ᱡᱩᱫᱤ ᱠᱚ ᱥᱤᱠᱠᱷᱤᱛᱚᱜ-ᱟ ᱦᱮᱸ ᱛᱟᱦᱚᱞᱮ ᱠᱷᱟᱱ ᱫᱚ ᱳᱵᱤᱭᱮᱥ ᱟᱨ ᱪᱮᱫ ᱦᱮᱸ ᱦᱮᱸ ᱡᱚᱛᱚ ᱦᱚᱲ ᱠᱚ ᱥᱤᱠᱠᱷᱤᱛᱚ ᱞᱮᱱᱠᱷᱟᱱ ᱜᱮ ᱦᱮᱸ ᱴᱷᱤᱠ ᱴᱷᱟᱠ ᱢᱤᱫᱴᱮᱡ ᱥᱚᱢᱟᱡᱽ ᱟᱨ ᱪᱮᱫ ᱦᱮᱸ ᱢᱟᱲᱟᱝ ᱥᱮᱫ ᱞᱟᱦᱟ ᱤᱫᱤᱜ-ᱟ ᱟᱫᱚ ᱟᱵᱚᱣᱟᱜ ᱴᱟᱭᱤᱢ ᱫᱚ ᱦᱚᱯᱚᱱ ᱦᱚᱯᱚᱱ ᱜᱮᱛᱟ ᱵᱚᱱᱟ ᱛᱚ ᱦᱮᱸ ᱢᱟᱱᱮ ᱫᱚᱥ ᱠᱷᱚᱱ ᱵᱟᱨᱚ ᱢᱤᱱᱤᱴ ᱨᱮ ᱟᱨ ᱪᱮᱫ ᱵᱷᱤᱛᱤᱨ ᱨᱮᱜᱮ ᱟᱨ ᱪᱮᱫ ᱤᱱ ᱢᱟᱨᱟᱝ ᱜᱮ ᱟᱨ ᱪᱮᱫ ᱴᱟᱭᱤᱢ ᱡᱮᱦᱮᱛᱩ ᱠᱚ ᱮᱢᱟᱣ ᱟᱠᱟᱫ ᱵᱚᱱᱟ ᱟᱫᱚ ᱟᱵᱚᱣᱟᱜ ᱵᱟᱹᱭ ᱵᱟᱹᱭ ᱛᱮ ᱴᱟᱭᱤᱢ ᱥᱮᱫ ᱫᱚ ᱴᱟᱭᱤᱢ ᱢᱟᱛᱚ ᱦᱟᱸᱜ ᱦᱟᱱᱮ ᱢᱩᱪᱟᱹᱫ ᱥᱮᱫ ᱜᱮ ᱦᱮᱡ ᱤᱫᱤᱭ ᱮᱱᱟ ᱦᱮᱸ
ᱦᱮᱸ ᱦᱮᱸ
ᱛᱚ ᱚᱱᱮ ᱚᱱᱠᱟ ᱜᱮ ᱟᱨ ᱪᱮᱫᱮ ᱦᱚᱸ ᱜᱚᱞᱯᱚ ᱠᱟᱛᱮᱜ ᱟᱹᱰᱤ ᱱᱟᱯᱟᱭ ᱵᱩᱡᱷᱟᱹᱣᱱᱟ ᱦᱮᱸ ᱟᱵᱮᱱ ᱦᱚᱸ ᱟᱹᱰᱤ ᱪᱮᱦᱨᱟ ᱠᱩᱠ ᱞᱤ ᱵᱮᱱ ᱫᱚᱦᱚ ᱠᱮᱫᱟ ᱦᱮᱸ ᱟᱞᱤᱧ ᱦᱚᱸ ᱚᱱᱟ ᱠᱩᱠᱞᱤ ᱨᱮ ᱡᱟᱭᱦᱳᱠ ᱢᱤᱫᱵᱟᱨ ᱠᱟᱛᱷᱟ ᱞᱤᱧ ᱨᱚᱲ ᱠᱮᱫᱟ ᱟᱹᱰᱤ ᱵᱮᱥᱞᱤᱧ ᱵᱩᱡᱷᱟᱹᱣ ᱠᱮᱫᱟ ᱟᱫᱚ ᱱᱤᱭᱟᱹ ᱵᱟᱨ ᱫᱚ ᱤᱱᱠᱟᱹᱜᱮ ᱦᱮᱸ, ᱚᱝᱠᱟ ᱟᱨᱦᱚ ᱯᱚᱨᱮᱛᱮ ᱟᱨᱚ ᱧᱟᱯᱟᱢ ᱦᱩᱭᱩᱜᱼᱟ ᱥᱮ ᱨᱚᱯᱚᱲ ᱦᱩᱭᱩᱜᱼᱟ᱾
ᱟᱪᱷᱟ ᱴᱷᱤᱠᱜᱮᱭᱟ, ᱧᱤᱫᱟᱹ ᱡᱚᱦᱟᱨ ᱛᱚᱵᱮ, ᱦᱩᱸ᱾